ᱜᱚᱢᱠᱮ ᱦᱳᱭ ᱡᱚᱦᱟᱨ ᱡᱚᱦᱟᱨ ᱛᱟᱨᱯᱚᱨ ᱟᱹᱞᱤᱧᱟᱜ ᱨᱚᱲ ᱴᱷᱤᱠᱼᱴᱷᱟᱠ ᱟᱸᱡᱚᱢᱚᱜ ᱠᱟᱱᱟ ᱛᱚ?
ᱦᱮᱸ ᱴᱷᱤᱠ ᱴᱷᱟᱠ ᱜᱮᱛᱚ ᱟᱸᱡᱚᱢ ᱦᱤᱡᱩᱜ ᱠᱟᱱᱟ᱾
ᱟᱪᱪᱷᱟ ᱦᱮᱸ ᱟᱵᱮᱱᱟᱜ ᱦᱚᱸ ᱢᱚᱡᱽ ᱜᱮ ᱟᱸᱡᱚᱢᱚᱜ ᱠᱟᱱᱟ᱾
ᱦᱩᱸ
ᱦᱩᱸ ᱜᱚᱝᱠᱮ ᱱᱟᱯᱟᱭ ᱵᱟᱲᱟ ᱜᱮ?
ᱦᱮᱸ ᱜᱚᱝᱠᱮ ᱱᱟᱯᱟᱭ ᱜᱮᱭᱟ ᱞᱤᱧ
ᱟᱪᱪᱷᱟ ᱡᱚᱢ ᱵᱟᱲᱟ ᱠᱚᱫᱚ ᱦᱩᱭᱱᱟ ᱥᱮ ᱟᱹᱣᱨᱤ?
ᱜᱚᱢᱠᱮ ᱡᱚᱢ ᱵᱟᱲᱟ ᱠᱚᱫᱚ ᱦᱩᱭ ᱜᱚᱫ ᱟᱠᱟᱱᱟ ᱦᱟᱸᱜ ᱡᱚᱢ ᱟᱠᱟᱫᱟ ᱞᱤᱧ ᱟᱹᱞᱤᱧ ᱫᱚ
ᱟᱪᱪᱷᱟ ᱟᱹᱞᱤᱧ ᱦᱚᱸ ᱡᱚᱢ ᱵᱟᱲᱟ ᱠᱟᱛᱮᱫ ᱜᱮ ᱱᱚᱜᱼᱚᱭ ᱪᱷᱟᱸᱫᱽ ᱥᱮᱫ ᱞᱤᱧ ᱫᱩᱲᱩᱵ ᱟᱠᱟᱱᱟ᱾
ᱟᱪᱪᱷᱟ
ᱡᱟᱹᱯᱩᱫ ᱵᱟᱲᱟ ᱠᱮᱫᱟᱭ ᱛᱚ ᱟᱫᱚ ᱨᱮᱭᱟᱲ ᱨᱮᱭᱟᱲ ᱚᱱᱟ ᱦᱚᱭ ᱠᱟᱹᱴᱤᱡ ᱧᱟᱢᱚᱜ ᱠᱟᱱᱟ ᱟᱹᱰᱤ ᱪᱚᱨᱚᱠ ᱵᱩᱡᱷᱟᱹᱜ ᱠᱟᱱᱟ᱾
ᱟᱪᱪᱷᱟ, ᱟᱪᱪᱷᱟ ᱜᱚᱝᱠᱮ ᱛᱮᱦᱮᱧ ᱫᱚ ᱫᱟᱜ ᱡᱟᱹᱲᱤ ᱞᱮᱫᱟ ᱥᱮ ᱪᱮᱫ?
ᱦᱮᱸ ᱥᱮᱛᱟᱜ ᱵᱮᱲᱟ ᱠᱟᱹᱴᱤᱡ ᱡᱚᱨᱚᱭᱮᱱᱟ ᱛᱟᱯᱚ ᱨᱮᱼᱼ ᱟᱹᱭᱩᱵ ᱵᱮᱲᱟ ᱛᱟᱨᱟᱥᱤᱧ ᱥᱮᱫ ᱫᱚ ᱠᱟᱹᱴᱤᱡ ᱯᱷᱟᱠ ᱜᱮ ᱛᱟᱦᱮᱸ ᱠᱟᱱᱟ᱾ ᱦᱚᱞᱟ ᱢᱟᱫᱷᱮᱨ ᱠᱷᱚᱱ ᱫᱚᱢᱮ ᱜᱮ ᱫᱟᱜ ᱮ ᱡᱟᱹᱲᱤ ᱭᱟᱜ ᱞᱮᱭᱟ᱾
ᱟᱪᱪᱷᱟ ᱜᱚᱝᱠᱮ ᱛᱮᱦᱮᱧ ᱢᱟ ᱟᱞᱮ ᱥᱮᱫ ᱢᱟ ᱵᱟᱭ ᱡᱟᱹᱲᱤ ᱟᱠᱟᱫ ᱞᱮᱭᱟ᱾
ᱚᱻ
ᱟᱪᱪᱷᱟ ᱜᱚᱝᱠᱮ ᱛᱟᱦᱚᱞᱮ ᱤᱭᱟᱹ ᱛᱟᱦᱚᱞᱮ ᱪᱟᱥ ᱠᱚᱫᱚ ᱛᱤᱧ ᱥᱟᱹᱜᱤᱧ ᱜᱚᱝᱠᱮ?
ᱪᱟᱥ ᱠᱚᱫᱚ ᱦᱟᱸᱜ ᱢᱟᱱᱮ ᱟᱹᱣ ᱞᱮ ᱫᱷᱩᱨᱟᱹᱜᱼᱟ᱾ ᱦᱮ ᱚᱱᱠᱟ ᱫᱟᱜ ᱫᱚ ᱵᱟᱭ ᱫᱟᱜ ᱟᱠᱟᱫ ᱞᱮᱭᱟ ᱚᱱᱠᱟ ᱚᱱᱮᱼᱼ ᱫᱟᱜ ᱛᱤᱸᱜᱩᱱ ᱞᱮᱠᱟ ᱫᱚ ᱵᱟᱝ ᱵᱟᱭ ᱡᱚᱨᱚᱣ ᱠᱟᱫᱟ ᱮᱢᱱᱤᱼᱼ ᱴᱤᱯ ᱴᱟᱯᱮ ᱡᱚᱨᱚ ᱦᱚᱨᱟᱭ ᱮᱫᱟ ᱚᱱᱠᱟ ᱛᱮᱫᱚ ᱪᱟᱥ ᱠᱟᱹᱢᱤ ᱫᱚ ᱢᱟᱲᱟᱝᱼᱼ ᱥᱮᱫ ᱪᱟᱞᱟᱜ ᱵᱟᱝ ᱜᱟᱱᱚᱜ ᱠᱟᱱᱟ ᱛᱚᱞᱟ ᱠᱚᱦᱚᱸ ᱦᱟᱲᱟ ᱵᱟᱼᱼ ᱲᱛᱤᱜ ᱠᱟᱱᱟ ᱛᱟᱯᱚᱨᱮ ᱫᱟᱜ ᱦᱚᱸ ᱵᱟᱭ ᱫᱟᱜ ᱮᱫᱟ,
ᱦᱳᱭ
ᱟᱯᱮᱜᱮ ᱛᱤᱱᱟᱹᱜ ᱡᱟᱹᱞ ᱠᱮᱜᱼᱟ ᱯᱮ ᱪᱟᱥ ᱠᱟᱹᱢᱤ ᱠᱚ?
ᱪᱟᱥ ᱠᱟᱹᱢᱤ ᱫᱚ ᱦᱩᱭ ᱜᱚᱫ ᱟᱠᱟᱱᱟ ᱢᱟᱱᱮ ᱟᱨᱟᱢᱵᱚ ᱫᱚ ᱟᱨᱟᱢᱵᱚ ᱜᱚᱫ ᱟᱠᱟᱱᱟ ᱱᱚᱛᱮ ᱟᱞᱮᱥᱮᱫ ᱫᱚ
ᱚᱻ
ᱟᱫᱚ ᱚᱱᱟᱜᱮ ᱦᱟᱸᱜ ᱟᱫᱚ ᱵᱟᱹᱭ ᱵᱟᱹᱭ ᱛᱮᱠᱚ ᱟᱨᱟᱢᱵᱚᱭ ᱮᱫᱟ ᱢᱟᱱᱮᱼᱼ ᱟᱨ ᱢᱤᱫ ᱵᱟᱨ ᱦᱚᱲ ᱫᱚᱠᱚ ᱨᱚᱦᱚᱭ ᱠᱚ ᱟᱨᱟᱢᱵᱚ ᱜᱚᱫ ᱠᱟᱫᱟ᱾
ᱚᱻ
ᱟᱫᱚ ᱟᱞᱮ ᱫᱚ ᱟᱹᱣᱨᱤᱟ ᱟᱫᱚ ᱛᱚᱞᱟ ᱠᱷᱤᱞᱤ ᱦᱩᱰᱤᱧ ᱜᱮᱛᱟ ᱞᱮᱭᱟ ᱛᱚ
ᱚᱻ
ᱟᱫᱚ ᱚᱱᱟᱜ ᱜᱮ ᱦᱟᱸᱜ ᱛᱤᱥ ᱠᱚᱛᱮ ᱦᱟᱸᱜ ᱡᱟᱹᱲᱤ ᱫᱚᱟᱹᱲᱤᱛᱮ ᱡᱟᱹᱲᱤ ᱫᱚ ᱡᱟᱹᱲᱤᱭᱟᱞᱮᱭᱟ ᱟᱨᱠᱤ, ᱟᱫᱚᱼᱼ ᱦᱮᱸ ᱚᱱᱟ ᱛᱚᱞᱟ ᱠᱚ ᱵᱟᱝ ᱦᱟᱨᱟ ᱞᱮᱱ ᱠᱷᱟᱱ ᱢᱟ ᱪᱤᱠᱟᱹ ᱛᱮᱢ ᱨᱚᱦᱚᱭ ᱜᱚᱫᱟ ᱦᱟᱸᱜ
ᱦᱮᱸ ᱦᱮᱸᱻ
ᱟᱫᱚ ᱚᱱᱟ ᱜᱮ ᱦᱟᱥᱟ ᱠᱚ ᱫᱚ ᱥᱤ ᱪᱟᱞᱟᱜ ᱠᱟᱱᱟ ᱟᱨᱠᱤ ᱢᱤᱫ ᱫᱷᱟᱣ ᱠᱟᱛᱮᱫ ᱠᱚ ᱥᱤ ᱮᱫᱟ ᱞᱮ ᱢᱟᱱᱮ ᱡᱚᱛᱚ ᱡᱚᱛᱚ ᱜᱮ ᱟᱨᱠᱤ ᱡᱚᱛᱚ ᱦᱚᱲ ᱜᱮ ᱠᱚ ᱥᱤ ᱮᱫᱟ ᱢᱤᱫ ᱫᱷᱟᱣ ᱠᱟᱛᱮ ᱫᱚ ᱠᱚ ᱥᱤ ᱫᱚᱦᱚ ᱠᱟᱜ ᱠᱟᱱᱟ ᱟᱨᱠᱤ
ᱦᱮᱸ ᱤᱱᱟᱹ ᱠᱷᱟᱱ ᱫᱚ ᱯᱚᱨᱮ ᱛᱮ ᱨᱚᱦᱚᱭ ᱥᱚᱢᱚᱭ ᱟᱞᱜᱟ ᱛᱮ ᱜᱮ ᱦᱩᱭᱩᱜᱼᱟ᱾ ᱩᱱᱟᱹᱜ ᱵᱟᱝ ᱥᱤ ᱞᱟᱜᱟᱜᱼᱟ᱾
ᱦᱚᱭ
ᱟᱯᱮ ᱫᱚ ᱢᱟᱱᱮ ᱪᱮᱫ ᱛᱮ ᱯᱮ ᱥᱤ ᱮᱫᱟ ᱱᱤᱛᱚᱝ ᱫᱚ ᱧᱮᱞᱚᱜ ᱠᱟᱱᱟ ᱴᱮᱠᱴᱟᱨ ᱠᱚᱠᱚ ᱞᱟᱜᱟᱣᱮᱜᱼᱟ᱾ ᱥᱮ ᱟᱯᱮ ᱫᱚ ᱱᱟᱦᱮᱞ ᱛᱮ ᱜᱮ ᱯᱮ ᱥᱤ ᱚᱪᱚᱭ ᱫᱟ᱾
ᱵᱟᱝ ᱜᱚᱝᱠᱮ ᱴᱮᱠᱴᱟᱨ ᱛᱮ ᱜᱮ᱾
ᱚ ᱦᱮᱸ ᱛᱚ
ᱦᱩᱸ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱪᱮᱫ ᱦᱩᱲᱩ ᱠᱚ ᱫᱚ ᱯᱮ ᱨᱚᱦᱚᱭ ᱮᱫᱟ ᱚᱱᱛᱮ ᱫᱚ
ᱦᱮᱸ ᱱᱮᱛᱟᱨ ᱫᱚ ᱧᱮᱞᱚᱜ ᱠᱟᱱᱟ ᱡᱷᱚᱛᱚ ᱟᱞᱮ ᱚᱱᱟ ᱠᱚ ᱨᱮ ᱢᱟᱱᱮ ᱵᱮᱥᱤ ᱨᱩᱣᱟᱹᱜ ᱦᱚᱲ ᱜᱮ ᱚᱱᱮ ᱥᱚᱨᱱᱚ, ᱞᱚᱞᱟᱴ, ᱵᱤᱵᱤ, ᱤᱞᱮᱵᱷᱮᱱ, ᱦᱮᱱ ᱛᱷᱮᱱ ᱟᱨᱦᱚᱸ ᱪᱚᱭᱛᱟᱞᱤ ᱟᱨᱦᱚᱸ ᱪᱮᱫ ᱮᱢᱟᱱ ᱮᱢᱟᱱ ᱧᱩᱛᱩᱢ ᱠᱚ ᱦᱮᱱᱟᱜᱼᱟ ᱩᱱᱟᱹᱜ ᱫᱚ ᱵᱟᱹᱞᱤᱧ ᱵᱟᱲᱟᱭᱟ ᱚᱱᱟ ᱠᱚ ᱜᱮ ᱵᱮᱥᱤ ᱠᱚ ᱨᱚᱦᱚᱭᱮᱜᱼᱟ᱾
ᱚ
ᱟᱯᱮ ᱜᱮ ᱪᱮᱫ ᱠᱚ ᱯᱮ ᱨᱚᱦᱚᱭ ᱮᱫᱟ ᱟᱯᱮ ᱫᱚ
ᱟᱞᱮ ᱦᱚᱸ ᱚᱱᱠᱟ ᱱᱟᱜ ᱜᱮ ᱟᱨᱠᱤ ᱪᱮᱫ ᱞᱮᱠᱟ ᱵᱤᱱ ᱞᱟᱹᱭ ᱠᱮᱫᱟ ᱚᱱᱠᱟ ᱴᱮᱱ ᱴᱮᱱ ᱠᱚ ᱫᱚ ᱴᱮᱱ ᱴᱮᱱ ᱠᱚ ᱫᱚ ᱱᱤᱭᱟᱹ ᱥᱤᱡᱮᱱ ᱨᱮ ᱫᱚ ᱵᱟᱝ ᱦᱩᱭᱩᱜᱼᱟ
ᱟᱸᱻ
ᱚᱱᱟ ᱫᱚ ᱜᱷᱩᱴᱩ ᱠᱚ ᱨᱮ ᱡᱩᱫᱤ ᱵᱤᱱ ᱨᱚᱦᱚᱭ ᱠᱷᱟᱱ ᱚᱱᱟ ᱠᱚᱨᱮ ᱦᱚᱭ ᱛᱚ ᱦᱩᱭᱩᱜᱼᱟ ᱠᱤᱱᱛᱩ ᱵᱟᱹᱭᱦᱟᱹᱲ ᱤᱭᱟᱹ ᱠᱚ ᱫᱚ ᱵᱟᱝ ᱜᱟᱱᱚᱜᱼᱟ᱾
ᱦᱮᱸ ᱟᱞᱮ ᱫᱚ ᱵᱟᱹᱫᱽ ᱵᱟᱹᱭᱦᱟᱹᱲ ᱨᱮᱞᱮ ᱨᱚᱦᱚᱭᱟ ᱛᱚ ᱵᱟᱨ ᱡᱟᱭᱜᱟ ᱨᱮ ᱚᱱᱠᱟ ᱦᱚᱭ ᱚᱱᱟ ᱛᱮ
ᱚᱱᱟ ᱜᱮ ᱟᱨᱠᱤ ᱟᱫᱚ ᱵᱟᱝ ᱠᱷᱟᱱ ᱴᱮᱱ ᱴᱮᱱ ᱫᱚ ᱦᱟᱸᱜ ᱮᱠᱪᱩᱭᱮᱞᱤ ᱚᱱᱟ ᱫᱚ ᱢᱟᱱᱮ ᱫᱟᱜ ᱦᱳᱭ ᱦᱳᱭ
ᱟᱫᱚ ᱪᱮᱫ ᱞᱮᱠᱟ ᱟᱫᱚ ᱢᱟᱱᱮ ᱟᱯᱮ ᱥᱮᱫ ᱫᱚ ᱛᱟᱦᱚᱞᱮ ᱵᱤᱨ ᱠᱚ ᱫᱚ ᱢᱮᱱᱟᱜ ᱜᱮᱭᱟ ᱥᱮ ᱵᱟᱝ ᱜᱚᱝᱠᱮ
ᱦᱮᱸ ᱦᱮᱸ ᱟᱞᱮ ᱫᱚ ᱵᱤᱨ ᱡᱟᱯᱟᱜ ᱜᱮ ᱦᱚᱲ ᱠᱟᱱᱟ ᱞᱮ ᱵᱤᱨ ᱡᱟᱯᱟᱜ ᱨᱤᱱ ᱜᱮ
ᱟᱪᱪᱷᱟ ᱜᱚᱝᱠᱮ ᱛᱟᱦᱚᱞᱮ ᱯᱩᱴᱠᱟᱹ ᱠᱚ ᱫᱚ ᱠᱚ ᱚᱢᱚᱱᱚᱜ ᱠᱟᱱᱟ ᱥᱮ ᱵᱟᱝ ᱯᱩᱴᱠᱟᱹᱣ ᱩᱫ ᱠᱚ
ᱦᱮᱸ ᱡᱚᱢ ᱵᱟᱲᱟ ᱦᱩᱭᱩᱜ ᱠᱟᱱ ᱜᱮᱭᱟ ᱯᱩᱴᱠᱟᱹ ᱠᱚ ᱩᱫ ᱠᱚ ᱟᱹᱰᱤ ᱨᱚᱠᱚᱢᱟᱜ ᱩᱫ ᱠᱚ ᱦᱮᱸᱫᱮ ᱜᱮ ᱯᱩᱸᱰ ᱜᱮ ᱧᱩᱛᱩᱢ ᱫᱚ ᱩᱱᱟᱹᱜ ᱟᱹᱞᱤᱧ ᱵᱟᱹᱞᱤᱧ ᱵᱟᱲᱟᱭᱟ᱾
ᱦᱮ
ᱚᱱᱠᱟ ᱩᱫ ᱧᱟᱢᱚᱜ ᱠᱟᱱ ᱜᱮᱭᱟ᱾
ᱟᱪᱪᱷᱟ ᱟᱫᱚ ᱛᱟᱦᱞᱮ ᱪᱮᱫ ᱠᱟ ᱠᱚ ᱚᱢᱚᱱᱚᱜ ᱠᱟᱱᱟ ᱵᱷᱟᱜᱮ ᱜᱮ
ᱵᱷᱟᱹᱜᱮ ᱜᱮ ᱦᱚᱲ ᱟᱠᱷᱨᱤᱧᱟ ᱠᱚᱦᱚᱸ ᱠᱚ ᱟᱹᱠᱷᱨᱤᱧ ᱞᱮᱠᱟ ᱠᱚ ᱟᱹᱠᱷᱨᱤᱧ ᱠᱚ ᱤᱫᱤ ᱮᱫᱟ ᱡᱚᱢ ᱞᱮᱠᱟ ᱠᱚ ᱡᱚᱢᱮᱜᱼᱟ᱾
ᱵᱷᱟᱹᱞᱤ ᱜᱮ ᱚᱢᱚᱱᱚᱜ ᱠᱟᱱᱟ᱾
ᱚ ᱟᱪᱪᱷᱟ
ᱦᱩᱸ ᱟᱯᱮ ᱫᱚ ᱪᱮᱫ ᱞᱮᱠᱟ᱾
ᱦᱮᱸ ᱜᱚᱝᱠᱮ ᱟᱞᱮ ᱥᱮᱫ ᱢᱟ ᱩᱱᱟᱹᱜ ᱫᱚ ᱡᱟᱹᱥᱛᱤ ᱧᱚᱜ ᱡᱟᱹᱱᱤᱡ ᱱᱚᱛᱮ ᱫᱚ ᱟᱹᱣᱨᱤ ᱠᱚ ᱦᱚᱸᱜ-ᱚ ᱱᱟᱣᱟ ᱟᱨᱠᱤ᱾ ᱱᱚᱛᱮ ᱫᱚ ᱧᱟᱢ, ᱦᱩᱸ, ᱞᱟᱹᱭᱮᱫᱟᱧ ᱱᱚᱛᱮ ᱫᱚ ᱠᱚᱢ ᱠᱚᱢ ᱜᱮ ᱟᱨᱠᱤ᱾
ᱟᱸᱻ᱾ ᱟᱫᱚ ᱠᱚ ᱧᱟᱢᱚᱜᱼᱟ ᱦᱟᱸᱜ, ᱱᱚᱜᱼᱚᱭ ᱱᱚᱜᱼᱚᱭ ᱫᱟᱜ ᱤᱫᱤ ᱮᱫᱟᱭ ᱛᱚ ᱦᱟᱸᱜ ᱟᱫᱚ ᱚᱢᱚᱱᱚᱜ ᱟᱠᱚ ᱦᱟᱸᱜ ᱚᱱᱟ ᱤᱭᱟᱹ ᱠᱚ ᱥᱟᱠᱟᱢ ᱠᱚ ᱥᱮᱭᱟ ᱵᱟᱲᱟ ᱞᱮᱱᱠᱷᱟᱱ, ᱚᱱᱟ ᱟᱫᱚ ᱠᱚ ᱚᱢᱚᱱᱚᱜᱼᱟ ᱦᱟᱸᱜ᱾
ᱦᱮᱸ᱾ ᱟᱫᱚ ᱚᱱᱟ ᱜᱮ ᱦᱟᱸᱜ ᱛᱤᱥ ᱠᱚᱛᱮ ᱦᱟᱸᱜ ᱱᱚᱝᱠᱟ ᱵᱤᱥᱤ ᱠᱟᱛᱮᱜ ᱠᱚ ᱚᱢᱚᱱᱚᱜᱼᱟ ᱩᱱᱫᱚ ᱟᱫᱚ ᱼᱼ ᱥᱳᱲᱮ ᱢᱳᱲᱳ ᱠᱚᱫᱚ ᱦᱟᱸᱜ ᱡᱚᱢ ᱜᱟᱱ ᱠᱚᱜ-ᱟ ᱟᱨᱠᱤ, ᱟᱫᱚ
ᱦᱮᱸ᱾ ᱟᱞᱮ ᱦᱚᱸ ᱦᱚᱞᱟ ᱢᱟᱫᱷᱮᱨ ᱜᱮ ᱚᱱᱮ ᱡᱟᱯᱩᱫ ᱡᱟᱯᱩᱫ ᱞᱮ ᱥᱚᱲᱮ ᱜᱚᱫ ᱞᱮᱫᱟ ᱞᱮ᱾
ᱦᱩᱸ᱾
ᱚᱱᱟ ᱫᱚ ᱟᱰᱤ ᱢᱚᱡᱽ ᱵᱩᱡᱱᱟ ᱡᱟᱯᱩᱜ ᱨᱮ ᱥᱚᱲᱮ ᱥᱮ, ᱟᱰᱤ ᱪᱮᱦᱮᱨᱟ ᱡᱚᱲᱮᱱᱟ᱾
ᱦᱚᱸ᱾ ᱛᱟᱦᱚᱞᱮ ᱜᱚᱝᱠᱮ, ᱚᱱᱛᱮ ᱫᱚ ᱵᱟᱹᱫᱽ ᱵᱟᱹᱭᱦᱟᱹᱲ ᱠᱚᱫᱚ ᱟᱣᱨᱤ ᱛᱟᱦᱞᱮ ᱪᱟᱥ ᱫᱚ ᱟᱣᱨᱤ ᱞᱟᱜᱟᱜᱼᱟ ᱵᱟᱝ?
ᱟᱣᱨᱤ ᱟᱣᱨᱤ, ᱟᱫᱚ ᱱᱚᱜ-ᱚᱭ ᱫᱟᱜᱼᱼ ᱤᱫᱤᱭᱟ ᱫᱟ ᱦᱟᱸᱜ, ᱛᱟᱯᱚᱨᱮ ᱵᱟᱹᱭ ᱵᱟᱹᱭ ᱛᱮ ᱞᱟᱜᱟᱣ ᱦᱩᱭᱩᱜᱼᱟ ᱥᱤ ᱵᱟᱲᱟ ᱦᱩᱭᱩᱜ ᱠᱟᱱᱟ ᱯᱟᱲᱟᱜ ᱠᱚ ᱦᱩᱭᱩᱜ ᱠᱟᱱᱟ ᱠᱷᱮᱛ ᱠᱚ᱾
ᱦᱩᱸ᱾
ᱫᱟᱜ ᱰᱷᱮᱨ ᱧᱚᱜ ᱡᱟᱥᱛᱤ ᱧᱚᱜ ᱮ ᱫᱟᱜ ᱞᱮᱠᱷᱟᱱ ᱜᱮ ᱦᱟᱸᱜ ᱟᱫᱚ ᱪᱟᱥ ᱠᱟᱢᱤ ᱨᱮ ᱟᱬᱜᱚᱱ ᱦᱩᱭᱩᱜᱼᱟ, ᱛᱚᱞᱟ ᱠᱚᱦᱚᱸ ᱦᱟᱲᱟ ᱵᱟᱲ ᱛᱤᱜ ᱠᱟᱱᱟ ᱛᱚ᱾
ᱦᱮᱸ᱾
ᱚᱱᱟ ᱠᱚ ᱟᱨᱚ ᱦᱟᱨᱟ ᱯᱟᱨᱚᱢ ᱞᱮᱱᱠᱷᱟᱱ ᱫᱚ ᱨᱚᱦᱚᱭ ᱞᱮᱠᱷᱟᱱ ᱴᱷᱤᱠ ᱴᱷᱟᱠ ᱦᱟᱸᱜ ᱵᱟᱝ ᱦᱩᱭᱩᱜᱼᱟ, ᱱᱮᱛᱟᱨᱟᱜ ᱛᱚ ᱡᱚᱛᱚ ᱠᱤᱨᱤᱧ ᱛᱚᱞᱟ ᱥᱮ᱾
ᱟᱪᱪᱷᱟ᱾
ᱟᱪᱠᱟ ᱜᱮ ᱞᱟᱴᱩ ᱜᱚᱫᱚᱜ ᱠᱟᱱᱟ, ᱛᱟᱯᱚᱨᱮ ᱱᱤᱝᱠᱟᱹ ᱫᱟᱜ ᱵᱟᱭ ᱡᱟᱹᱲᱤᱭᱮᱫᱟ᱾ ᱚᱠᱟ ᱨᱮᱵᱮᱱ ᱨᱚᱦᱚᱭᱟ᱾ ᱦᱩᱸ ᱚᱱᱟ ᱦᱚᱸ ᱟᱰᱤ ᱢᱟᱨᱟᱝ ᱥᱚᱢᱚᱥᱥᱟ᱾
ᱦᱮᱸ ᱞᱟᱹᱭ ᱫᱟᱞᱤᱧ ᱜᱚᱝᱠᱮ ᱛᱟᱦᱚᱞᱮ ᱚᱱᱟ ᱠᱚᱨᱮ ᱫᱚ ᱼᱼ ᱵᱟᱯᱞᱟ ᱚᱲᱟᱜ ᱠᱚᱫᱚ ᱦᱩᱭᱩᱜ ᱠᱟᱱᱟ ᱥᱮ ᱵᱟᱝ?
ᱦᱮᱸ ᱵᱟᱯᱞᱟ ᱚᱲᱟᱜ ᱫᱚ ᱚᱱᱮ, ᱦᱩᱭ ᱯᱟᱨᱚᱢᱮᱱᱟ ᱱᱤᱛᱚᱝ ᱫᱚ ᱟᱣᱨᱤᱭᱟᱜᱼᱟ᱾
ᱚ, ᱟᱪᱪᱷᱟ ᱜᱚᱝᱠᱮ ᱚᱱᱛᱮᱱ ᱫᱚ ᱪᱮᱫᱠᱟ ᱯᱮ ᱵᱟᱯᱞᱟᱜ ᱜᱮᱭᱟ? ᱟᱯᱮ ᱥᱮᱫ ᱫᱚ, ᱨᱤᱛᱤ ᱨᱮᱣᱟᱡᱽ ᱠᱚ ᱪᱮᱫ?
ᱱᱤᱝᱠᱟᱹ ᱜᱮ, ᱧᱮᱞ ᱧᱮᱯᱮᱞ ᱛᱮᱦᱚᱸ ᱵᱟᱯᱞᱟ ᱦᱩᱭᱩᱜ ᱠᱟᱱ ᱜᱮᱭᱟ ᱟᱨᱚ, ᱱᱤᱝᱠᱟᱹ ᱫᱩᱞᱟᱹᱲ ᱟᱛᱮᱱ ᱦᱚᱸ ᱡᱟᱦᱟᱸᱭ ᱠᱚ ᱟᱜᱩ ᱠᱟᱠᱚ ᱠᱟᱱᱟ ᱞᱟᱦᱟ ᱛᱮ
ᱦᱩᱸ᱾
ᱚᱱᱠᱟ ᱠᱟᱛᱮᱱ ᱦᱚᱸ ᱵᱟᱯᱞᱟ ᱦᱩᱭᱩᱜ ᱠᱟᱱᱟ, ᱚᱱᱟ ᱫᱚ ᱵᱟᱦᱟ ᱥᱟᱶᱟᱭ ᱵᱟᱯᱞᱟ ᱞᱮ ᱢᱮᱛᱟᱜ ᱠᱟᱱᱟ᱾
ᱟᱪᱪᱷᱟ᱾
ᱟᱨ ᱱᱤᱝᱠᱟᱹ ᱢᱟ ᱦᱮᱱᱟᱜ ᱼᱼ ᱜᱮ ᱟᱵᱚ ᱵᱟᱹᱨᱤᱭᱟᱹᱛ ᱪᱟᱞᱟᱣ ᱟᱛᱮᱫ ᱵᱟᱹᱦᱩ ᱟᱜᱩ ᱚᱱᱠᱟ, ᱚᱱᱠᱟᱜᱮ ᱟᱵᱚ ᱼᱼ ᱥᱟᱱᱛᱟᱲᱟᱜ ᱪᱮᱜ ᱞᱮᱠᱟ ᱦᱮᱱᱟᱜᱼᱟ ᱚᱱᱠᱟ ᱜᱮ᱾
ᱟᱪᱪᱷᱟ ᱜᱚᱝ, ᱜᱚᱱ ᱯᱚᱱ ᱠᱚᱫᱚ ᱪᱮᱫᱠᱟ ᱛᱤᱱᱟᱹᱜ ᱠᱚ ᱞᱟᱜᱟᱜ ᱠᱟᱱᱟ?
ᱦᱮᱸ ᱜᱚᱱᱚᱝ ᱫᱚ ᱚᱱᱮ ᱛᱤᱱᱟᱹᱜ, ᱛᱩᱨᱩᱭ ᱴᱟᱠᱟ ᱯᱚᱱ, ᱢᱤᱫ ᱜᱮᱞ ᱵᱟᱨ ᱴᱟᱠᱟ ᱯᱚᱱ ᱚᱱᱠᱟ ᱦᱤᱥ ᱚᱱᱠᱟ ᱦᱮᱱᱟᱜᱼᱟ ᱟᱨᱠᱤ, ᱩᱱᱟᱹᱜ ᱦᱚᱸ ᱟᱹᱞᱤᱧ ᱫᱚ ᱵᱮᱥ ᱼᱼ ᱴᱷᱤᱠ ᱫᱚ ᱵᱟᱞᱤᱧ ᱵᱟᱲᱟᱭᱟ, ᱛᱚᱵᱮ ᱟᱸᱡᱚᱢ ᱠᱟᱫ ᱠᱚᱣᱟᱞᱤᱧ ᱚᱱᱠᱟ᱾
ᱦᱚᱸ᱾
ᱱᱮᱛᱟᱨ ᱫᱚ ᱵᱤᱥᱤ ᱧᱮᱞᱚᱜ ᱠᱟᱱᱟ ᱚᱱᱠᱟ ᱤᱭᱟᱹ ᱠᱟᱛᱮᱜ ᱜᱮ ᱵᱟᱯᱞᱟ ᱡᱟᱦᱟᱸ ᱫᱚ ᱵᱟᱦᱟ ᱥᱟᱶ ᱵᱟᱯᱞᱟ ᱜᱮ ᱡᱟᱥᱛᱤ ᱜᱮ ᱦᱩᱭᱩᱜ ᱠᱟᱱᱟ᱾
ᱦᱸ ᱢᱟᱱᱮ ᱫᱩᱣᱟᱹᱨ ᱵᱟᱯᱞᱟ ᱫᱚ ᱠᱷᱩᱵ ᱠᱚᱼᱼ
ᱦᱮᱸ ᱦᱮᱸ ᱠᱷᱩᱵ ᱠᱚᱢ ᱟᱨᱠᱤ
ᱟᱛᱩ ᱨᱮ ᱧᱮᱞ ᱜᱟᱱᱚᱜᱼᱟ ᱢᱤᱫᱴᱟᱝ ᱵᱟᱨᱭᱟ ᱜᱮ ᱚᱱᱠᱟ ᱧᱚᱜ ᱧᱮᱞᱚᱜ ᱠᱟᱱᱟ ᱟᱨ ᱵᱟᱠᱷᱟᱱ ᱫᱚ ᱡᱚᱛᱚ ᱜᱮ ᱚᱱᱠᱟ᱾ ᱵᱟᱦᱟ ᱥᱟᱶᱟ ᱠᱟᱛᱮᱫ ᱜᱮᱠᱚ ᱵᱟᱯᱞᱟᱭᱮᱫ ᱠᱚᱣᱟ᱾
ᱦᱚᱸ, ᱟᱫᱚ ᱱᱮᱛᱟᱨ ᱢᱟ ᱰᱤᱡᱤᱴᱮᱞ ᱡᱩᱜᱽ,
ᱦᱳᱭ ᱦᱳᱭ ᱦᱳᱭ ᱟᱠᱚ ᱛᱮᱜᱮ ᱠᱚ ᱧᱟᱢᱮᱫ ᱠᱚᱣᱟ ᱠᱚ,
ᱦᱮᱸ ᱢᱳᱵᱟᱭᱤᱞ ᱛᱮᱜᱮ ᱡᱚᱛᱚ᱾
ᱦᱮᱸ, ᱟᱯᱮ ᱥᱮᱫ ᱫᱚ ᱦᱩᱭ ᱵᱟᱲᱟᱭᱮᱱᱟ ᱥᱮ ᱵᱟᱝ ᱛᱟᱦᱚᱞᱮ?
ᱦᱮᱸ ᱜᱚᱝᱠᱮ ᱚᱲᱟᱜ ᱨᱮᱜᱮ ᱦᱩᱭᱱᱟ ᱢᱤᱫᱴᱟᱝ ᱾
ᱦᱚᱸ ᱱᱟᱯᱟᱭ ᱠᱟᱛᱷᱟ ᱜᱮ,
ᱦᱩᱸ,
ᱪᱮᱫ ᱞᱮᱠᱟ ᱚᱱᱟ ᱫᱚ ᱫᱩᱣᱟᱹᱨ ᱵᱟᱯᱞᱟ ᱥᱮ ᱮᱢᱱᱤ ᱵᱟᱦᱟ ᱥᱟᱶ ᱵᱟᱯᱞᱟ?
ᱵᱟᱝ ᱜᱮ ᱜᱚᱝᱠᱮ ᱚᱱᱟ ᱫᱚ ᱫᱩᱣᱟᱹᱨ ᱵᱟᱯᱞᱟ ᱜᱮ ᱧᱮᱞ ᱧᱮᱯᱮᱞ ᱠᱟᱛᱮᱫ ᱜᱮ᱾
ᱦᱸ ᱛᱟᱦᱚᱞᱮ ᱟᱹᱰᱤ ᱛᱚ ᱨᱟᱹ ᱨᱟᱹᱥᱠᱟᱹ ᱥᱟᱞᱟᱜ ᱯᱮ ᱢᱟᱱᱟᱣ ᱠᱮᱫᱟ᱾
ᱦᱮᱸ ᱜᱚᱢᱠᱮ ᱚᱱᱟ ᱫᱚ ᱵᱟᱠᱚ ᱞᱟᱹᱭᱟ ᱱᱚᱣᱟ ᱫᱚ ᱠᱤᱨᱤᱧ ᱨᱟᱹᱥᱠᱟᱹ ᱠᱟᱱᱟ,
ᱮᱠᱫᱚᱢ,
ᱟᱫᱚ ᱡᱚᱛᱚ ᱜᱮ ᱟᱨᱠᱤ ᱠᱤᱨᱤᱧ ᱡᱚᱛᱚ ᱜᱮ ᱜᱚᱱᱚ ᱛᱚ ᱤᱭᱟᱹ ᱵᱟᱝ,
ᱦᱳᱭ ᱦᱳᱭ,
ᱟᱫᱚ ᱚᱱᱟ ᱠᱚᱫᱚ ᱥᱚᱵᱫᱤᱱ ᱫᱚ ᱵᱟᱹᱵᱤᱱ ᱫᱟᱲᱮᱭᱟᱜᱼᱟ ᱱᱚᱣᱟ ᱠᱚᱫᱚ ᱟᱹᱰᱤ ᱢᱟᱱᱮ ᱱᱤᱡᱮᱨᱟᱜ ᱵᱚᱦᱩᱛ ᱢᱮᱦᱱᱚᱛ ᱞᱟᱜᱟᱜ-ᱟ ᱟᱨᱠᱤ᱾
ᱦᱮᱸ ᱦᱮᱸ ᱟᱹᱰᱤ ᱠᱩᱞᱤᱭᱟᱹᱣ ᱡᱷᱩᱞᱭᱟᱹᱣ ᱨᱮᱱᱟᱜ ᱵᱮᱯᱟᱨ ᱦᱮᱱᱟᱜᱼᱟ ᱥᱮ,
ᱦᱮᱸ, ᱟᱫᱚ ᱵᱮᱥᱤᱨ ᱵᱷᱟᱜᱽ ᱜᱮ ᱵᱤᱥᱤᱨ ᱵᱷᱟᱜᱽ ᱟᱛᱳ ᱨᱮᱜᱮ ᱠᱷᱩᱵ ᱠᱚᱢ ᱵᱟᱯᱞᱟ ᱫᱚ ᱠᱷᱩᱵ ᱠᱚᱢ ᱢᱤᱫᱴᱟᱝ ᱟᱛᱳ ᱨᱮ ᱦᱚᱭᱛᱳ ᱥᱮᱨᱢᱟ ᱨᱮ ᱢᱤᱫᱴᱟᱝ, ᱦᱩᱭᱩᱜ ᱠᱟᱱ ᱦᱩᱭᱩᱜ ᱠᱟᱱᱟ ᱚᱱᱟ ᱡᱟᱦᱟᱸ ᱫᱩᱣᱟᱹᱨ ᱵᱟᱯᱞᱟ ᱞᱤᱧ ᱞᱟᱹᱭ ᱦᱚᱪᱚᱭᱮᱫᱟ᱾
ᱦᱮᱸ ᱦᱮᱸ ᱦᱮᱸ,
ᱟᱨ ᱵᱟᱝᱠᱷᱟᱱ ᱵᱮᱥᱤᱨ ᱵᱷᱟᱜᱽ ᱜᱮ ᱟᱠᱚ ᱛᱮᱜᱮ ᱠᱚ ᱧᱟᱯᱟᱢ ᱠᱟᱱᱟ ᱡᱟᱦᱟᱸᱠᱚ ᱞᱟᱹᱭᱟ ᱠᱚᱸᱰᱮᱞ ᱧᱟᱯᱟᱢ᱾
ᱦᱳᱭ ᱦᱳᱭ ᱜᱚᱴᱟ ᱜᱚᱴᱟ ᱜᱮ ᱚᱱᱠᱟ ᱥᱚᱢᱟᱱ ᱟᱠᱟᱱᱟ᱾
ᱦᱸ
ᱪᱮᱫ ᱠᱷᱟᱹᱛᱤᱨ ᱠᱚ ᱱᱤᱝᱠᱟᱹ ᱠᱟᱱᱟ ᱡᱮ ᱢᱳᱵᱟᱭᱤᱞ ᱠᱚ ᱧᱟᱢᱮᱫ ᱛᱮᱥᱮ ᱪᱮᱫ ᱛᱮ ᱟᱫᱚ ᱟᱵᱚᱨᱮᱱ ᱛᱚ ᱟᱨ ᱦᱟᱴ ᱯᱟᱛᱟ ᱫᱚᱢᱮ ᱠᱚ ᱫᱟᱬᱟᱱᱟ ᱚᱱᱟ ᱠᱚᱨᱮ ᱠᱷᱚᱱ ᱠᱚ ᱧᱟᱢᱮᱫ ᱠᱚᱣᱟ᱾
ᱦᱮᱸ ᱜᱚᱢᱠᱮ,
ᱦᱸ,
ᱟᱪᱪᱷᱟ ᱜᱚᱝᱠᱮ ᱟᱹᱞᱤᱧ ᱟᱹᱞᱤᱧ ᱢᱤᱫᱴᱟᱝ ᱠᱩᱠᱞᱤ ᱞᱤᱧ ᱫᱚᱦᱚᱭᱟ?
ᱟᱪᱪᱷᱟ ᱞᱟᱹᱭᱵᱮᱱ᱾
ᱡᱟᱦᱟᱸ ᱟᱵᱚ ᱯᱨᱳᱜᱨᱟᱢ ᱵᱚᱱ ᱡᱟᱦᱟᱸ ᱯᱨᱳᱜᱨᱟᱢ ᱠᱚᱵᱚᱱ ᱤᱭᱟᱹᱭᱮᱫᱟ ᱟᱨᱠᱤ ᱠᱚᱨᱟᱣ ᱦᱚᱪᱚᱭ ᱫᱟᱵᱚᱱ,
ᱦᱮᱸ,
ᱡᱟᱦᱟᱸ ᱠᱚ ᱠᱩᱲᱤ ᱦᱚᱯᱚᱱ ᱵᱟᱸ ᱠᱚᱲᱟ ᱦᱚᱯᱚᱱ ᱠᱚ ᱪᱟᱞᱟᱜ ᱠᱟᱱᱟ ᱯᱨᱳᱜᱨᱟᱢ ᱧᱮᱞ ᱧᱩ ᱢᱟᱱᱮ ᱚᱱᱮ ᱡᱮ ᱦᱳᱭᱛᱚ ᱟᱹᱵᱤᱱ ᱵᱤᱱ ᱪᱟᱞᱟᱣᱱᱟ ᱢᱚᱱᱮ ᱠᱟᱜᱰᱤᱱ ᱟᱹᱵᱤᱱ ᱦᱚᱸᱵᱤᱱ ᱪᱟᱞᱟᱣ ᱟᱠᱟᱱᱟ ᱚᱱᱠᱟ ᱜᱮ ᱟᱨᱠᱤ᱾
ᱟᱪᱪᱷᱟ
ᱟᱫᱚ ᱡᱟᱦᱟᱸ ᱠᱚ ᱮᱱᱮᱡ ᱠᱟᱱ ᱫᱚ ᱪᱷᱟᱹᱯᱨᱤ ᱡᱟᱦᱟᱸ ᱠᱚ ᱞᱮᱭᱟᱹᱜ ᱠᱟᱱᱟ ᱟᱨᱠᱤ
ᱦᱮᱸ ᱦᱮᱸ ᱦᱮᱸ᱾
ᱚᱱᱟ ᱠᱚᱫᱚ ᱵᱮᱥᱚᱜ ᱠᱟᱱᱟ ᱥᱮ ᱠᱷᱟᱨᱟᱯ ᱫᱤᱠ ᱪᱟᱞᱟᱜ ᱠᱟᱱᱟ ᱥᱮ ᱟᱵᱚ ᱡᱟᱦᱟᱸ ᱥᱚᱢᱟᱡᱽ ᱥᱮ ᱥᱟᱶᱛᱟ ᱨᱮ ᱡᱟᱦᱟᱱᱟᱜ ᱤᱯᱷᱮᱠᱴ ᱯᱟᱲᱟᱜ ᱠᱟᱱᱟ᱾
ᱦᱮᱸ ᱤᱯᱷᱮᱠᱴ ᱫᱚ ᱯᱟᱲᱟᱜ ᱠᱟᱱ ᱜᱮᱭᱟ ᱟᱹᱰᱤ ᱜᱟᱱ ᱜᱮ ᱪᱮᱫᱟᱜ ᱥᱮ ᱞᱟᱹᱭ ᱵᱮᱱ ᱚᱱᱠᱟ ᱟᱫᱚ ᱮᱱᱮᱡ ᱵᱟᱲᱟ ᱫᱚ ᱦᱚᱲ ᱮᱴᱟᱜ ᱢᱮᱫ ᱛᱮᱠᱚ ᱧᱮᱞ ᱵᱚᱱᱟ ᱞᱟᱹᱭ ᱟᱠᱚ ᱟ ᱠᱚ ᱥᱟᱱᱛᱟᱲ ᱠᱚᱫᱚ ᱱᱮᱜ ᱱᱤᱠᱟᱹ ᱵᱟᱲᱟ ᱦᱟᱴ ᱯᱟᱛᱟ ᱴᱟᱺᱰᱤ ᱠᱚᱨᱮ ᱯᱟᱹᱣᱨᱟᱹ ᱦᱟᱺᱰᱤ ᱧᱩ ᱠᱟᱛᱮᱫ ᱱᱤᱝᱠᱟᱹ ᱥᱮᱛᱟ ᱞᱮᱠᱟ ᱠᱚ ᱫᱚᱱ ᱵᱟᱲᱟᱭᱮᱫᱼᱟ ᱠᱚ
ᱦᱮᱸ
ᱟᱨ ᱱᱤᱝᱠᱟᱹᱛᱮ ᱟᱠᱚᱨᱮᱱ ᱟᱭᱳ ᱵᱟᱵᱟ ᱠᱚᱦᱚᱸ ᱠᱚ ᱢᱮᱛᱟ ᱠᱚᱣᱟ ᱡᱮ ᱩᱢᱩᱠ ᱨᱮᱱ ᱠᱚᱲᱟ ᱥᱮ ᱠᱩᱲᱤ ᱱᱤᱝᱠᱟᱹ ᱦᱟᱸᱰᱮ ᱦᱟᱴ ᱯᱟᱛᱟᱨᱮ ᱯᱟᱹᱣᱨᱟᱹ ᱦᱟᱺᱰᱤ ᱧᱩ ᱠᱟᱛᱮᱫ ᱮ ᱮᱱᱮᱡ ᱵᱟᱲᱟᱭᱮᱫᱼᱟ᱾ ᱟᱨ ᱱᱤᱛᱚᱝ ᱫᱚ ᱟᱨᱚ ᱥᱳᱥᱟᱞ ᱢᱤᱰᱤᱭᱟ ᱡᱩᱜᱽ ᱟᱨᱚ ᱚᱱᱟ ᱠᱚ ᱵᱷᱟᱭᱨᱟᱞᱮᱫ ᱠᱚᱣᱟ ᱠᱚ ᱚᱱᱠᱟ ᱠᱟᱛᱮ,
ᱦᱳᱭ
ᱚᱱᱠᱟ ᱠᱟᱛᱮᱜ ᱮᱴᱟᱜ ᱪᱷᱟᱹᱛᱤᱠ ᱡᱟᱹᱛᱤ ᱡᱟᱹᱛᱤᱭᱟᱜ ᱢᱮᱫ ᱨᱮ ᱟᱵᱚᱣᱟᱜ ᱥᱟᱱᱛᱟᱲ, ᱟᱵᱚᱣᱟᱜ ᱢᱟᱹᱱ ᱛᱚ ᱠᱷᱟᱴᱚᱜ ᱠᱟᱱᱟ ᱥᱮ᱾
ᱦᱳᱭ ᱦᱳᱭ
ᱦᱩᱸᱜ ᱩ ᱚᱱᱟ ᱠᱚᱫᱚ ᱵᱟᱹᱲᱤᱡ ᱡᱤᱱᱤᱥ ᱠᱟᱱ ᱜᱮᱭᱟ ᱾ ᱪᱮᱫᱟᱜ ᱥᱮ ᱟᱵᱚᱣᱟᱜ ᱦᱮᱱᱟᱜ ᱛᱟᱵᱚᱱᱟ ᱟᱵᱚᱣᱟᱜ ᱥᱟᱯᱟᱵ ᱠᱚ ᱟᱛᱮ ᱮᱱᱮᱡ ᱯᱮ ᱛᱤᱱᱟᱹᱜ ᱪᱮᱦᱨᱟ᱾ ᱤᱱᱠᱟᱹ ᱯᱳᱜᱨᱟᱢ ᱨᱮ ᱪᱟᱞᱟᱣ ᱠᱟᱛᱮᱫ ᱫᱚᱱ ᱵᱟᱲᱟ ᱫᱚ ᱵᱮᱥ ᱫᱚ ᱵᱟᱭ ᱧᱮᱞᱚᱜ ᱜᱮᱭᱟ᱾
ᱦᱳᱭ ᱟᱫᱚ ᱯᱳᱜᱨᱟᱢ ᱫᱚ ᱯᱳᱜᱨᱟᱢ ᱞᱮᱠᱟ ᱟᱫᱚ ᱧᱮᱧᱮᱞᱮᱢ ᱪᱟᱞᱟᱣ ᱟᱠᱟᱱᱟ ᱴᱷᱤᱠ ᱜᱮᱭᱟ᱾
ᱦᱮᱸ
ᱦᱮᱸ ᱟᱫᱚ ᱚᱱᱠᱟ ᱥᱟᱡᱽ ᱥᱟᱯᱲᱟᱣ ᱠᱟᱛᱮᱢ ᱪᱟᱞᱟᱣ ᱟᱠᱟᱱᱟ᱾ ᱟᱵᱚᱣᱟᱜ ᱡᱟᱦᱟᱸ ᱥᱟᱶᱛᱟ ᱥᱚᱢᱟᱡᱽ ᱡᱟᱦᱟᱸ ᱫᱷᱚᱨᱚᱢ ᱨᱮᱱᱟᱜ ᱡᱟᱦᱟᱸ ᱦᱚᱨᱚᱜ ᱡᱟᱦᱟᱸ ᱢᱮᱱᱟᱜ ᱛᱟᱵᱚᱱᱟ ᱦᱮᱸᱜᱮ ᱞᱩᱜᱽᱲᱤ ᱫᱷᱩᱛᱤ ᱚᱱᱠᱟᱱᱟᱜ ᱜᱮ, ᱪᱟᱞᱟᱣ ᱠᱟᱛᱮᱜ ᱢᱚᱴᱟ ᱢᱩᱴᱤ ᱚᱱᱠᱟᱱᱟᱜ ᱜᱮ ᱢᱟᱱᱮ ᱥᱤᱢᱯᱮᱞ ᱡᱟᱦᱟᱸ ᱜᱟᱱᱚᱜᱼᱟ ᱟᱨᱠᱤ᱾
ᱚᱱᱠᱟᱜᱮ ᱠᱚᱨᱟᱣ ᱩᱪᱤᱛ ᱟᱫᱚ ᱱᱩᱠᱩ ᱫᱚ ᱪᱮᱫ ᱠᱚ ᱪᱤᱠᱟᱹᱭᱫᱟ ᱯᱟᱹᱣᱨᱟᱹ ᱦᱟᱺᱰᱤ ᱠᱚ ᱧᱩᱭᱫᱟ᱾ ᱟᱨ ᱱᱚᱝᱠᱟ ᱠᱚ ᱠᱟᱹᱢᱤᱭᱮᱫᱟ ᱟᱨᱠᱤ ᱵᱟᱹᱲᱤᱡ ᱠᱟᱹᱢᱤ,
ᱦᱩ ᱟᱨ ᱱᱚᱣᱟ ᱫᱚ ᱩᱱᱠᱩ ᱡᱟᱦᱟᱸᱭ ᱠᱩᱢᱤᱴᱤ ᱠᱚᱠᱚ ᱥᱟᱯᱲᱟᱣ ᱮᱫᱟ ᱱᱤᱝᱠᱟᱹᱱᱟᱜ ᱯᱳᱜᱨᱟᱢ, ᱩᱱᱠᱩ ᱜᱮ ᱢᱟᱱᱟ ᱞᱟᱹᱠᱛᱤ ᱡᱮ ᱟᱵᱚ ᱫᱚ ᱯᱳᱜᱨᱟᱢ ᱵᱚᱱ ᱧᱮᱞᱟ ᱧᱮᱞᱟᱵᱚᱱ ᱚᱱᱠᱟ ᱮᱱᱮᱡ ᱥᱮᱨᱮᱧ ᱫᱚ ᱚᱱᱠᱟ ᱫᱚᱱ ᱵᱟᱲᱟ ᱫᱚ ᱵᱟᱝ ᱞᱮᱠᱷᱟᱱ ᱜᱮ, ᱜᱟᱱᱚᱜᱼᱟ ᱩᱱᱠᱩ ᱜᱮ ᱚᱱᱟ ᱫᱚᱠᱚ ᱵᱚᱱᱫᱚ ᱫᱟᱲᱮᱭᱟᱜᱼᱟ ᱡᱟᱦᱟᱸᱭ ᱠᱚ ᱥᱟᱯᱲᱟᱣ ᱠᱟᱜᱼᱟ ᱯᱳᱜᱨᱟᱢ ᱠᱚ
ᱦᱩᱸ ᱩᱱᱩᱠᱩ ᱞᱟᱦᱟ ᱨᱮᱜᱮ ᱮᱰᱵᱷᱟᱱᱥ ᱡᱩᱫᱤ ᱠᱚ ᱱᱳᱴᱤᱥ ᱞᱮᱠᱟ ᱠᱚ ᱡᱩᱫᱤ ᱠᱚ ᱞᱟᱹᱭᱟ ᱟᱨᱠᱤ ᱵᱟ ᱜᱚᱴᱟ ᱵᱮᱱᱟᱨ ᱨᱮᱠᱚ ᱚᱞ ᱠᱟᱜᱼᱟ ᱛᱟᱦᱚᱞᱮ ᱚᱱ ᱚᱱᱠᱟᱱ ᱦᱚᱲ ᱠᱚᱫᱚ ᱵᱟᱠᱚ ᱪᱟᱞᱟᱜᱼᱟ ᱚᱸᱰᱮ ᱫᱚ ᱥᱮᱴᱮᱨ ᱵᱟᱠᱚ
ᱦᱩᱸ ᱟᱨ ᱟᱵᱚᱨᱮᱱ ᱜᱟᱨᱡᱮᱱ ᱠᱚᱦᱚᱸ ᱡᱟᱦᱟᱸᱭ ᱚᱱᱠᱟ ᱠᱚ ᱮᱱᱮᱡ ᱩᱱᱠᱩ ᱦᱚᱸ ᱞᱟᱹᱭ ᱞᱟᱹᱠᱛᱤ ᱡᱮ ᱱᱤᱝᱠᱟᱹ ᱫᱚ ᱟᱵᱚ ᱫᱚ ᱵᱟᱝ ᱵᱷᱟᱞᱤᱭᱟ ᱱᱚᱣᱟ ᱠᱚᱫᱚ ᱮᱱᱮᱡ ᱥᱮᱨᱮᱧ ᱫᱚ ᱱᱤᱝᱠᱟᱹ ᱯᱳᱜᱨᱟᱢ ᱠᱚᱨᱮ ᱦᱮᱸ᱾
ᱚᱱᱟᱜᱮ ᱦᱟᱸᱜ ᱛᱤᱧ ᱥᱟᱺᱜᱤᱧᱚᱜ ᱠᱟᱱᱟ ᱚᱱᱟ ᱜᱮ ᱟᱸᱞᱤᱧ ᱞᱟᱹᱭ ᱦᱚᱪᱚᱭᱮᱫᱟ ᱡᱟᱭᱦᱳᱠ ᱟᱵᱚ ᱥᱚᱢᱟᱡᱽ ᱨᱮ ᱟᱹᱰᱤ ᱢᱟᱨᱟᱝ ᱤᱯᱷᱮᱰ ᱯᱟᱲᱟᱜ ᱠᱟᱱᱟ, ᱠᱟᱱᱟ ᱚᱱᱟ ᱠᱚᱫᱚ ᱱᱤᱡᱮ ᱛᱮᱦᱚᱸ ᱵᱩᱡᱷᱟᱹᱣ ᱦᱩᱭᱩᱜᱼᱟ ᱥᱮ, ᱱᱤᱡᱮ ᱥᱟᱱᱛᱟᱲ ᱦᱚᱲ ᱠᱟᱱᱟᱢ ᱥᱟᱱᱛᱟᱲ᱾